ᱵᱚᱭᱦᱟᱹ ᱟᱡᱚᱢᱚᱜ ᱠᱟᱱᱟ?
ᱦᱮᱞᱳ
ᱟ ᱦᱮ ᱦᱮᱞᱳ ᱵᱚᱭᱦᱟ ᱟᱸᱡᱚᱢᱚᱜ ᱠᱟᱱᱟ᱾
ᱮ ᱟᱡᱚᱢᱚᱜ ᱠᱟᱱᱟ ᱭᱟ ᱦᱮᱞᱳ
ᱦᱮ ᱵᱳᱭᱦᱟ ᱟᱸᱡᱚᱢ ᱫᱟᱢ
ᱦᱮ ᱱᱤᱛᱚᱜ ᱟᱡᱚᱢᱚᱜ ᱠᱟᱱᱟ ᱛᱷᱚᱲᱟ ᱧᱚᱜ ᱠᱟᱹᱴᱤᱡ ᱱᱮᱴᱣᱟᱨᱠ ᱦᱚ ᱠᱟᱹᱴᱤᱡ ᱯᱨᱚᱵᱞᱮᱢ ᱫᱟᱭ ᱛᱚ
ᱟᱪᱪᱷᱟ
ᱪᱮᱫ ᱤᱧ ᱪᱤᱠᱟᱹ ᱤᱧᱫᱚ ᱱᱤᱭᱟᱹ ᱢᱮᱫᱽᱱᱯᱩᱨ ᱠᱷᱚᱱᱟᱜ ᱤᱧ ᱞᱟᱹᱭ ᱟᱟ᱾ ᱵᱚᱭᱦᱟ ᱟᱢ ᱫᱚ
ᱤᱧ ᱡᱷᱟᱲᱮᱜᱨᱟᱢ ᱠᱷᱚᱱᱟᱜ᱾
ᱚ ᱛᱟᱞᱟᱝᱜ ᱥᱩᱨ ᱥᱩᱯᱩᱨ ᱠᱷᱚᱱᱟᱜ ᱜᱮ ᱞᱟ. ᱭ ᱦᱩᱭᱩᱜ ᱠᱟᱱᱟ ᱢᱟᱱᱮ ᱫᱚᱢᱮ ᱢᱟᱱᱮ ᱫᱚᱢᱮ ᱛᱚᱵᱮ ᱵᱟᱞᱟᱝ ᱥᱟᱺᱜᱤᱧᱟ᱾
ᱦᱳᱭ᱾
ᱛᱚ ᱱᱤᱛᱟᱹᱜ ᱫᱚ ᱚᱠᱟᱨᱮ ᱢᱮᱱᱟᱢᱟ?
ᱱᱤᱛᱚᱜ ᱫᱚ ᱤᱧ ᱫᱚ ᱚᱲᱟᱜ ᱨᱮᱜᱮ ᱢᱤᱱᱟᱹᱧᱟ᱾
ᱚ ᱛᱟᱦᱞᱮ ᱡᱚᱢ ᱵᱟᱲᱟ ᱠᱚᱫᱚ ᱦᱩᱭᱱᱟᱥᱮ ᱵᱟᱝ?
ᱦᱮᱸ ᱡᱚᱢ ᱠᱮᱫᱟᱞᱮ᱾
ᱦᱚᱸ ᱚᱲᱟᱜ ᱦᱚᱲ ᱠᱚ ᱦᱮᱸ ᱡᱚᱢ ᱦᱩᱭᱱᱟ᱾ ᱚᱲᱟᱜ ᱦᱚᱲ ᱠᱚᱠᱚ ᱡᱚᱢ ᱠᱮᱫᱟ?
ᱦᱮᱸ ᱡᱚᱛᱚ ᱦᱚᱲ ᱢᱤᱫ ᱥᱟᱶ ᱛᱮᱜᱮᱞᱮ ᱡᱚᱢ ᱟᱠᱟᱫᱟ᱾
ᱚ᱾ ᱚᱱᱛᱮ ᱫᱚ ᱚᱲᱟᱜ ᱦᱚᱲ ᱫᱚᱠᱚ ᱡᱟᱹᱯᱤᱫ ᱠᱮᱫᱟ ᱥᱮ ᱟᱹᱶᱨᱤ?
ᱚᱲᱟᱜ ᱦᱚᱲ ᱠᱚᱫᱚ ᱠᱚ ᱡᱟᱹᱯᱤᱫ ᱠᱮᱫᱟ᱾
ᱚᱻ ᱛᱟᱦᱞᱮ ᱟᱢ ᱫᱚ ᱚᱲᱟᱜ ᱨᱮ ᱡᱮᱱᱟᱢ ᱟᱥᱮ ᱠᱟᱹᱴᱤᱡ ᱚᱲᱟᱜ ᱠᱷᱚᱱᱟᱜ ᱫᱚ ᱠᱟᱹᱴᱤᱡ ᱥᱟᱦᱟ ᱨᱮ ᱢᱮᱱᱟᱢᱟ?
ᱤᱧᱟᱹᱦᱚᱸ ᱚᱲᱟᱜ ᱠᱷᱚᱱᱟᱜ ᱫᱚ ᱥᱟᱦᱟ ᱢᱟᱱᱮ ᱚᱲᱟᱜ ᱵᱟᱦᱨᱮ ᱨᱮ᱾
ᱚ᱾
ᱱᱤᱛᱚᱜ ᱜᱮ ᱡᱚᱢ ᱵᱟᱲᱟ ᱦᱩᱭᱱᱟ ᱛᱚ ᱛᱟᱦᱞᱮ ᱠᱟᱹᱴᱤᱡ ᱜᱚᱨᱚᱢ ᱫᱤᱱ ᱠᱟᱱᱟ᱾
ᱦᱟᱸ ᱦᱟᱸ ᱠᱟᱹᱴᱤᱡ ᱵᱟᱦᱨᱮ ᱠᱚᱨᱮ ᱦᱮ ᱦᱚᱭ ᱠᱚ ᱡᱚᱢ ᱫᱚᱨᱠᱟᱨ ᱠᱟᱱ ᱛᱟᱵᱚᱱᱟ ᱛᱚ᱾
ᱟᱯᱮᱥᱮᱫ ᱪᱮᱫ ᱞᱮᱠᱟ ᱜᱚᱨᱚᱢ ᱠᱟᱱᱟ ᱵᱚᱭᱦᱟ?
ᱜᱚᱨᱚᱢ ᱫᱚ ᱟᱹᱰᱤ ᱡᱟᱹᱥᱛᱤ ᱜᱮ ᱵᱩᱡᱷᱟᱹᱜ ᱠᱟᱱᱟ ᱵᱚᱭᱦᱟ ᱦᱚᱭ ᱦᱚᱸ ᱦᱚᱭ ᱵᱟᱭ ᱦᱚᱭ ᱫᱟ᱾ ᱫᱟᱨᱮ ᱥᱟᱠᱟᱢ ᱠᱚᱦᱚᱸ ᱵᱟᱝ ᱞᱟᱲᱟᱜ ᱠᱟᱱᱟ᱾
ᱦᱩᱸ ᱟᱞᱮᱥᱮᱫ ᱦᱚ ᱱᱚᱝᱠᱟ ᱜᱮ ᱵᱚᱭᱦᱟ᱾
ᱦᱮ ᱛᱟᱦᱞᱮ ᱟᱯᱮ ᱚᱱᱛᱮ ᱫᱟᱜ ᱡᱟᱹᱲᱤ ᱠᱚ ᱦᱩᱭ ᱞᱮᱱᱟ ᱥᱮ ᱵᱟᱝ?
ᱟᱞᱮ ᱱᱚᱛᱮ ᱫᱟᱜ ᱡᱟᱹᱲᱤ ᱛᱮᱦᱮᱧ ᱜᱟᱯᱟ ᱫᱚ ᱵᱟᱝ ᱦᱩᱭ ᱟᱠᱟᱱᱟ ᱢᱟᱲᱟᱝ ᱧᱚᱜ ᱦᱩᱭ ᱞᱮᱱᱟ᱾
ᱚ᱾ ᱛᱮᱦᱮᱧ ᱢᱟ ᱨᱤᱢᱤᱱ-ᱨᱤᱢᱤᱱ ᱜᱮ ᱧᱮᱞᱚᱜ ᱠᱟᱱ ᱛᱟᱦᱮᱸ-ᱟ ᱫᱟᱜᱟᱭ-ᱫᱟᱜᱟᱭ ᱢᱮᱱᱛᱮᱫ᱾
ᱨᱤᱢᱤᱞ ᱫᱚ ᱢᱟᱭ ᱨᱤᱢᱤᱞ ᱞᱮᱜ-ᱟ ᱟᱞᱮ ᱥᱮᱫ ᱦᱚᱸ ᱟᱫᱚ ᱫᱟᱜ ᱜᱮ ᱵᱟᱭ ᱫᱟᱜ ᱞᱮᱜ᱾
ᱦᱚᱸ᱾ ᱟ ᱛᱟᱞᱟᱝᱜ ᱛᱚᱞᱟ ᱠᱚᱫᱚ ᱯᱮ ᱜᱤᱰᱤ ᱵᱟᱲᱟ ᱟᱠᱟᱫᱟ ᱥᱮ ᱵᱟᱝ?
ᱦᱮᱸ ᱵᱚᱭᱦᱟ ᱜᱤᱰᱤ ᱠᱟᱫᱟᱞᱮ ᱛᱚᱞᱟ ᱦᱚ ᱨᱚᱦᱚᱲ-ᱨᱚᱦᱚᱲ ᱠᱷᱮᱛ ᱨᱮᱜᱮ ᱞᱮ ᱜᱤᱰᱤ ᱠᱟᱫᱟ᱾
ᱪᱟᱨᱟ ᱠᱚᱢ ᱜᱤᱰᱤᱭᱟ?
ᱦᱚᱞᱟ ᱦᱚᱸ ᱩᱱ ᱥᱚᱢᱚᱭ ᱜᱮᱞᱮ ᱜᱤᱰᱤ ᱠᱮᱫᱟ ᱟᱫᱚ ᱩᱸ ᱫᱟᱜ ᱠᱚᱦᱚᱸ ᱴᱷᱤᱠ ᱴᱷᱟᱠ ᱵᱟᱭ ᱫᱟᱜ ᱞᱮᱠᱷᱟᱱ ᱛᱚᱞᱟ ᱠᱚᱦᱚᱸ ᱪᱮᱫᱟᱹᱜ ᱛᱮ ᱦᱟᱸᱜ
ᱦᱮᱸ ᱞᱟᱦᱟ ᱞᱟᱦᱟ ᱫᱚ᱾
ᱦᱮᱸ᱾
ᱛᱟᱯᱚᱨᱮ ᱫᱟᱜ ᱡᱩᱫᱤ ᱵᱟᱭ ᱧᱟᱢᱟ ᱛᱟᱯᱚᱨᱮ ᱟᱵ ᱥᱮ ᱛᱚᱞᱟ ᱡᱩᱫᱤ ᱵᱟᱝ ᱦᱟᱨᱟᱜ-ᱟ ᱛᱟᱦᱞᱮ ᱦᱩᱸ ᱚᱱᱠᱟ ᱜᱟᱹᱰᱤᱭᱟᱹ ᱥᱩᱨ ᱠᱚᱨᱮ ᱡᱩᱫᱤ ᱫᱟᱜ ᱠᱚᱛᱟᱢ ᱞᱟᱜᱟᱣ ᱟᱠᱟᱱᱟ ᱚᱱᱟ ᱠᱚᱨᱮ ᱟᱵᱟᱨ ᱟᱪᱷᱲᱟ ᱛᱚᱞᱟ ᱛᱚᱞᱟ ᱜᱤᱰᱤ ᱦᱩᱭᱩᱜᱼᱟ᱾
ᱟᱯᱮ ᱚᱱᱟ ᱠᱚᱨᱮ ᱜᱟᱹᱰᱤᱭᱟᱹ ᱠᱚ ᱠᱮᱱᱮᱞ ᱠᱚ ᱢᱮᱱᱟᱜ-ᱟ ᱥᱮ ᱵᱟᱝ?
ᱟᱞᱮ ᱱᱚᱛᱮ ᱠᱮᱱᱮᱞ ᱠᱚᱫᱚ ᱵᱟᱹᱱᱩᱜ-ᱟ ᱜᱟᱹᱰᱤᱭᱟᱹ ᱠᱚ ᱢᱮᱱᱟᱜ ᱛᱟᱞᱮᱭᱟ᱾
ᱚ᱾
ᱟᱞᱮ ᱟ. ᱛᱩ ᱨᱮᱱᱟᱜ ᱜᱮ ᱥᱚᱞᱚ ᱟᱱᱟ ᱜᱟᱹᱰᱤᱭᱟᱹ ᱢᱮᱱᱟᱜ-ᱟ ᱢᱟᱨᱟᱝ ᱩᱛᱟᱹᱨ᱾
ᱟᱸ ᱛᱚᱵᱮ ᱚᱱᱟ ᱨᱮᱫᱚ ᱫᱟᱜ ᱠᱚᱫᱚ ᱛᱟᱦᱮᱱ ᱜᱮᱭᱟ?
ᱦᱮᱸ ᱫᱟᱜ ᱫᱚ ᱛᱟᱦᱮᱱ ᱜᱮᱭᱟ ᱢᱮᱱᱠᱷᱟᱱ ᱪᱟᱥ ᱨᱮ ᱚᱱᱟ ᱫᱟᱜ ᱵᱮᱵᱚᱦᱟᱨ ᱞᱮᱠᱷᱟᱱ ᱫᱚ ᱜᱟᱹᱰᱤᱭᱟᱹ ᱟᱸᱡᱮᱫ ᱪᱟᱵᱟᱜ-ᱟ᱾
ᱫᱟᱜ ᱨᱮᱱᱟᱜ ᱠᱟᱹᱴᱤᱡ ᱥᱚᱢᱚᱥᱥᱟ ᱫᱚ ᱢᱮᱱᱟᱜ ᱜᱮᱭᱟ ᱡᱷᱟᱲᱜᱨᱟᱢ ᱥᱮᱫ ᱡᱟ ᱟᱸᱡᱚᱢ ᱦᱩᱭ ᱟᱠᱟᱱᱟ᱾
ᱦᱮᱸ
ᱚᱱᱮ ᱚᱱᱠᱟ ᱜᱟᱹᱰᱭᱟᱹ ᱠᱚᱨᱮ ᱜᱮ ᱛᱩᱯᱩ ᱵᱟᱲᱟ ᱦᱩᱭᱩᱜ ᱜᱮᱭᱟ ᱛᱚ ᱛᱟᱯᱚᱨᱮ ᱫᱟᱜ ᱡᱩᱫᱤ ᱵᱟᱝ ᱛᱟᱦᱮᱱᱟ ᱛᱟᱯᱚᱨᱮ ᱛᱩᱯᱩ ᱞᱟᱹᱜᱤᱫ ᱦᱚᱸ ᱛᱟᱦᱚᱞᱮ ᱟᱹᱰᱤ ᱥᱚᱢᱚᱥᱥᱟ ᱨᱮᱜᱮ ᱵᱚᱱ ᱯᱟᱲᱟᱜᱼᱟ᱾
ᱦᱳᱭ
ᱵᱚᱭᱦᱟ ᱱᱤᱛᱚᱜ ᱫᱚ ᱪᱮᱫ ᱠᱚ ᱪᱤᱠᱟᱹ ᱵᱟᱲᱟᱭ ᱜᱮᱭᱟ ᱟᱢ ᱫᱚ?
ᱱᱤᱛᱚᱜ ᱫᱚ ᱪᱮᱫ ᱦᱚᱸ ᱵᱟᱝ ᱱᱤᱛᱚᱜ ᱫᱚ ᱚᱲᱟᱜ ᱨᱮᱜᱮᱧ ᱛᱟᱦᱮᱱᱟ ᱚᱞᱚᱜ ᱯᱟᱲᱦᱟᱜ ᱠᱚᱫᱚ ᱵᱟᱹᱜᱤ ᱦᱩᱭ ᱟᱠᱟᱱᱟ ᱡᱚᱛᱚ
ᱚ ᱛᱤᱥ ᱮᱢ ᱵᱟᱹᱜᱤ ᱟᱠᱟᱱᱟ?
ᱚᱞᱚᱜ ᱯᱟᱲᱦᱟᱜ ᱵᱟᱹᱜᱤ ᱠᱟᱛᱮ ᱦᱩᱭᱱᱟ ᱵᱟᱨᱯᱮ ᱥᱮᱨᱢᱟ ᱞᱮᱠᱟ ᱱᱤᱛᱚᱜ ᱫᱚ ᱚᱲᱟᱜ ᱠᱚᱨᱮ ᱜᱤᱧ ᱛᱟᱦᱮᱱ ᱠᱟᱱᱟ᱾
ᱛᱚᱵᱮ ᱦᱩᱰᱤᱧ ᱵᱚᱭᱦᱟ ᱛᱟᱠᱚ ᱢᱮᱱᱟᱜ ᱠᱚᱣᱟ ᱥᱮ ᱪᱮᱫ
ᱦᱮᱸ ᱢᱤᱫᱴᱟᱝ ᱦᱩᱰᱤᱧ ᱵᱚᱭᱦᱟ ᱢᱮᱱᱟᱭᱟ᱾
ᱚ ᱛᱚᱵᱮ ᱱᱚᱜ-ᱚ ᱱᱤᱛᱚᱜ ᱫᱚ ᱯᱟᱲᱦᱟᱜ ᱠᱟᱱ ᱜᱮᱭᱟ
ᱦᱮᱸ ᱩᱱᱤ ᱫᱚ ᱯᱟᱲᱦᱟᱜ ᱠᱟᱱ ᱜᱮᱭᱟ ᱱᱤᱛᱚᱜ ᱫᱚ
ᱛᱟᱦᱚᱞᱮ ᱠᱟᱹᱣᱰᱤ ᱟᱱᱟᱴ ᱠᱷᱟᱹᱛᱤᱨ ᱜᱮ ᱢᱟᱱᱮ ᱱᱤᱛᱚᱜ ᱯᱟᱲᱦᱟᱜ ᱮᱢ ᱵᱟᱹᱜᱤ ᱟᱠᱟᱫᱟ
ᱦᱳᱭ ᱵᱚᱭᱦᱟ
ᱚᱱᱟ ᱚᱱᱟ ᱚᱱᱟ ᱜᱮ
ᱦᱳᱭ
ᱡᱟᱦᱟᱸ ᱞᱮᱠᱟ ᱟᱵᱚ ᱡᱟᱦᱟᱸ ᱞᱮᱠᱟ ᱵᱚᱱ ᱢᱚᱱᱮᱭᱫᱟ ᱠᱟᱹᱴᱤᱡ ᱵᱷᱟᱜᱤ ᱞᱮᱠᱟ ᱵᱩᱱ ᱚᱞᱚᱜ ᱯᱟᱲᱦᱟᱜ-ᱟ ᱥᱮ ᱪᱮᱫ
ᱚᱱᱟ ᱜᱮᱛᱚ ᱵᱚᱭᱦᱟ ᱨᱮᱸᱜᱮᱡᱽ ᱚᱲᱟᱜ ᱨᱮᱱ ᱦᱚᱲ
ᱡᱟᱱᱟᱢ ᱟᱠᱟᱫ ᱵᱚᱱᱟ ᱟᱫᱚ ᱪᱮᱫ ᱮᱢ ᱪᱤᱠᱟᱹ ᱫᱟᱲᱮᱭᱟᱜ-ᱟ ᱵᱚᱭᱦᱟ ᱦᱮᱸ ᱡᱚᱢ ᱵᱟᱲᱟ ᱠᱚᱫᱚ ᱦᱩᱭ ᱟᱠᱟᱱᱟ
ᱱᱚᱜᱚᱭ ᱪᱷᱟᱛ ᱥᱮᱫ ᱨᱮ ᱢᱤᱱᱟᱹᱧᱟ ᱟᱫᱚ ᱜᱚᱨᱚᱢ ᱵᱩᱡᱷᱟᱹᱜ ᱠᱟᱱᱟ ᱪᱷᱟᱛ ᱨᱮᱜᱮᱱ ᱟᱫᱚᱧ ᱡᱟᱹᱯᱤᱫ ᱞᱟᱜᱤᱫ-ᱟ ᱛᱚ ᱟᱫᱚᱧ ᱞᱟᱹᱭ ᱮᱫᱟ ᱦᱟᱯᱮ ᱛᱟᱦᱚᱞᱮ ᱥᱮᱸᱫᱽᱨᱟ ᱵᱟᱲᱟ ᱞᱮᱠᱚ ᱞᱮᱜᱮ ᱡᱟᱦᱟᱸᱭ ᱡᱩᱫᱤ ᱚᱱᱞᱟᱭᱤᱱ ᱨᱮ ᱢᱮᱱᱟᱜ ᱠᱚ ᱠᱷᱟᱱ ᱫᱚ
ᱟᱪᱪᱷᱟ ᱵᱚᱭᱦᱟ ᱟᱯᱮ ᱫᱚ ᱪᱮᱫ ᱯᱮ ᱩᱛᱩ ᱞᱮᱫᱟ ᱛᱤᱦᱤᱧ ᱫᱚ?
ᱛᱮᱦᱮᱧ ᱫᱚ ᱡᱮᱞ ᱞᱮ ᱩᱛᱩ ᱞᱮᱫᱟ᱾
ᱚ
ᱟᱹᱰᱤ ᱫᱤᱱ ᱡᱮᱞ ᱠᱚ ᱵᱟᱝ ᱡᱚᱢ ᱦᱳᱭ ᱟᱠᱟᱱᱟ ᱛᱚ ᱛᱟᱞᱦᱮ ᱟᱫᱚ ᱚᱲᱟᱜ ᱦᱚᱲ ᱠᱚ ᱞᱟᱹᱭ ᱮᱫᱟ ᱵᱟᱵᱩ ᱡᱮᱞ ᱟᱹᱜᱩᱭ ᱢᱮ ᱛᱟᱞᱦᱮ ᱟᱫᱚ ᱡᱮᱞ ᱟᱹᱜᱩ ᱦᱳᱭ ᱞᱮᱱᱟ ᱢᱤᱫ ᱠᱤᱡᱤ ᱞᱮᱠᱟ
ᱟᱪᱪᱷᱟ ᱵᱚᱭᱦᱟ ᱟᱯᱮ ᱥᱮᱫ ᱛᱟᱦᱞᱮ
ᱦᱟᱴ ᱠᱚ ᱦᱳᱭ ᱵᱟᱲᱟᱜ ᱜᱮᱭᱟ ᱥᱮ ᱵᱟᱝ ᱟᱯᱮ ᱥᱮᱫ ᱫᱚ
ᱟᱞᱮ ᱥᱮᱫ ᱫᱚ ᱦᱟᱴ ᱫᱚ ᱠᱷᱩᱵ ᱮᱠᱴᱟ ᱵᱟᱝ ᱦᱚᱭᱚᱜ ᱜᱮᱭᱟ ᱟᱞᱮ ᱚᱱᱟ ᱡᱟᱦᱟᱸ ᱯᱟᱥᱮ ᱤᱭᱟᱹ ᱠᱚᱨᱮ ᱡᱟᱭᱜᱟ ᱠᱚᱨᱮ ᱚᱱᱟ ᱠᱚᱨᱮ ᱦᱟᱴ ᱠᱚ ᱦᱳᱭ ᱵᱟᱲᱟᱜ ᱜᱮᱭᱟ
ᱟᱪᱪᱷᱟ ᱟᱯᱮ ᱥᱮᱫ ᱫᱚ ᱛᱟᱞᱦᱮ ᱦᱟᱯᱛᱟ ᱨᱮ ᱢᱤᱫ ᱫᱤᱱ ᱜᱟᱱ ᱦᱟᱴ ᱦᱩᱭᱩᱜ-ᱟ ᱵᱟᱝ
ᱦᱮᱸ ᱚᱱᱠᱟ ᱡᱟᱦᱟᱸ ᱮᱴᱟᱜ ᱮᱴᱟᱜ ᱡᱟᱭᱜᱟ ᱠᱚᱨᱮ ᱟᱸᱡᱚᱢ ᱦᱳᱭ ᱟᱠᱟᱱᱟ ᱢᱚᱱᱮ ᱦᱚᱭᱛᱚ ᱱᱤᱭᱟᱹ ᱟᱵᱚ ᱥᱚᱢᱵᱟᱨ ᱢᱚᱝᱜᱚᱞ ᱵᱟᱨ ᱢᱟᱱᱮ ᱯᱨᱟᱭ ᱜᱮ ᱫᱤᱱ ᱜᱮ ᱦᱟᱴ ᱦᱳᱭᱳᱜ ᱜᱮᱭᱟ ᱛᱚ ᱢᱟᱱᱮ ᱦᱚᱭᱛᱚ ᱛᱮᱦᱮᱧ ᱱᱚᱣᱟ ᱟᱛᱩ ᱨᱮ ᱡᱩᱫᱤ ᱵᱟ ᱜᱟᱯᱟ ᱦᱟᱱᱟ ᱟᱛᱩ ᱨᱮ ᱚᱱᱟ ᱦᱚᱭ ᱛᱚ ᱫᱚᱢᱮ ᱮᱠᱴᱟ ᱥᱟᱸᱜᱤᱧ ᱥᱟᱸᱜᱤᱧ ᱫᱚ ᱵᱟᱝ ᱢᱟᱱᱮ ᱥᱩᱨ ᱥᱩᱨ ᱜᱮ ᱦᱚᱭ ᱛᱚ ᱚᱝᱠᱟ ᱫᱩ ᱠᱤᱞᱳᱢᱤᱴᱟᱨ ᱛᱤᱱ ᱠᱤᱞᱳᱢᱤᱴᱟᱨ ᱥᱟᱸᱜᱤᱧ ᱥᱟᱸᱜᱤᱧ ᱨᱮ ᱚᱝᱠᱟ ᱦᱳᱭᱳᱜ ᱜᱮᱭᱟ ᱛᱚ ᱦᱟᱴ ᱠᱚ ᱚᱱᱟ ᱟᱸᱡᱚᱢ ᱵᱟᱲᱟ ᱦᱳᱭ ᱠᱟᱱᱟ ᱢᱟᱱᱮ ᱡᱷᱟᱲᱜᱨᱟᱢ ᱡᱟᱦᱟᱸ ᱡᱚ ᱪᱟᱞᱟᱣ ᱵᱟᱲᱟ ᱚᱱᱛᱮ ᱜᱟᱛᱮ ᱠᱚᱲᱟ ᱠᱚ ᱢᱮᱱᱟᱜ ᱠᱚᱣᱟ ᱛᱚ ᱛᱟᱞᱦᱮ ᱩᱱᱠᱩᱣᱟᱜ ᱦᱟᱴ ᱠᱚ ᱧᱮᱞ ᱟᱜᱩ ᱧᱮᱞ ᱟᱹᱜᱩ ᱦᱳᱭ ᱟᱠᱟᱱᱟ
ᱟᱞᱮ ᱥᱮᱜ ᱦᱚᱸ ᱤᱱᱠᱟᱹ ᱜᱮ ᱦᱟᱯᱛᱟ ᱨᱮ ᱢᱤᱫ ᱫᱤᱱ ᱵᱟᱨ ᱥᱤᱧ ᱤᱱᱠᱟᱹ ᱦᱟᱴ ᱦᱩᱭᱩᱜ-ᱟ ᱟᱞᱮ ᱥᱩᱨ ᱥᱩᱯᱩᱨ ᱠᱚᱨᱮ ᱫᱚ
ᱚ ᱛᱚᱵᱮ ᱟᱯᱮ ᱚᱸᱰᱮ ᱠᱷᱚᱱᱟᱜ ᱚᱱᱟ ᱡᱟᱦᱟᱸ ᱵᱤᱱᱯᱩᱨ ᱢᱮᱫᱴᱟᱝ ᱦᱟᱴ ᱢᱮᱱᱟᱜ-ᱟ ᱥᱮ
ᱚ ᱦᱳᱭ ᱦᱳᱭ
ᱚᱱᱟ ᱰᱟᱝᱨᱟ ᱦᱟᱛ ᱢᱟᱱᱮ ᱞᱟᱹᱭᱟ ᱠᱚ ᱰᱟᱝᱨᱟ ᱠᱚ ᱫᱚᱢᱮ ᱠᱚ ᱧᱟᱢᱚ ᱧᱟᱢᱚᱜ ᱜᱮᱭᱟ ᱛᱚ
ᱦᱳᱭ
ᱛᱟᱦᱞᱮᱢ ᱩᱯᱨᱩᱢ ᱱᱟᱢ ᱰᱟᱝᱨᱟ ᱜᱟᱰᱟ ᱠᱚ ᱢᱮᱱᱟᱜ ᱠᱚᱣᱟ ᱥᱮ ᱵᱟᱝ
ᱢᱮᱱᱟᱜ ᱠᱚ ᱜᱮᱭᱟ
ᱛᱟᱞᱦᱮ ᱪᱟᱥ-ᱵᱟᱥ ᱫᱚ
ᱟᱞᱮ ᱫᱚ ᱚᱲᱟᱜ ᱨᱮ ᱰᱟᱝᱨᱟ ᱢᱮᱱᱟᱜ ᱠᱚ ᱛᱟᱞᱮᱭᱟ ᱛᱟᱞᱦᱮ ᱠᱷᱟᱱ ᱫᱚ ᱵᱟᱨ ᱡᱚᱲᱟ ᱰᱟᱝᱨᱟ ᱩᱱᱠᱩ ᱠᱚᱛᱮ ᱜᱮᱞᱮ ᱥᱤᱭᱟ
ᱚ ᱟᱫᱚ ᱱᱤᱛᱚᱜ ᱢᱟ ᱥᱩᱱᱩᱢ ᱨᱮᱱᱟᱜ ᱡᱟ ᱫᱟᱢ ᱠᱚ ᱵᱟᱲᱛᱤᱭ ᱠᱟᱱᱟ ᱛᱟᱞᱦᱮ ᱟᱫᱚ ᱟᱵᱚ ᱨᱮᱸᱜᱮᱡ ᱚᱲᱟᱜ ᱨᱮᱱ ᱦᱚᱲ ᱫᱚ ᱚᱱᱟ ᱵᱟᱝ ᱵᱚᱱ ᱥᱤ ᱦᱚᱡᱚ ᱫᱟᱲᱮᱜ-ᱟ ᱚᱲᱟᱜ ᱨᱮ ᱡᱩᱫᱤ ᱰᱟᱝᱨᱟ ᱠᱚᱠᱚ ᱛᱟᱦᱮᱱᱟ ᱠᱟᱰᱟ ᱠᱚᱠᱚ ᱛᱟᱦᱮᱱᱟ ᱩᱱᱟᱹᱜ ᱴᱟᱠᱟ ᱯᱚᱭᱥᱟ ᱦᱚᱸ ᱵᱟᱝ ᱠᱷᱚᱨᱪᱟᱜ ᱛᱟᱵᱩᱱᱟ ᱤᱭᱟᱹ ᱛᱮᱜᱮ ᱵᱚᱱ
ᱦᱳᱭ ᱦᱳᱭ
ᱦᱩᱸ ᱥᱤ ᱠᱟᱛᱮᱜ ᱵᱚᱱ ᱨᱚᱦᱚᱭ ᱫᱟᱲᱮᱜ-ᱟ ᱟᱨ ᱱᱤᱛᱚᱜ ᱪᱟᱥ-ᱵᱟᱥ ᱠᱷᱮᱛᱨᱮ ᱦᱚᱸ ᱚᱱᱟ ᱱᱤᱛᱚᱜ ᱦᱚᱭ ᱛᱚ ᱡᱩᱫᱤ ᱜᱟᱰᱤ ᱛᱮᱵᱚᱱ ᱥᱤ ᱠᱮᱫᱟ ᱥᱮ ᱪᱮᱫ ᱱᱩᱠᱩ ᱨᱚᱦᱚᱭ ᱞᱟᱹᱜᱤᱫ ᱠᱟᱢᱤᱱ ᱠᱚ ᱦᱚᱸ ᱢᱟᱱᱮ ᱴᱟᱠᱟ ᱯᱚᱭᱥᱟ ᱟᱹᱰᱤ ᱰᱷᱮᱨ ᱜᱮ ᱠᱚ ᱦᱟᱛᱟᱣ ᱫᱟ
ᱦᱳᱭ
ᱟᱯᱮ ᱚᱱᱛᱮ ᱛᱟᱞᱦᱮ ᱚᱱᱟ ᱱᱩᱠᱩ ᱡᱟᱦᱟᱸ ᱠᱟᱹᱲᱢᱤ ᱠᱚ ᱢᱮᱛᱟ ᱠᱚᱣᱟ ᱩᱱᱠᱩ ᱨᱚᱦᱚᱭ ᱞᱟᱹᱜᱤᱫ ᱪᱮᱫ ᱞᱮᱠᱟ ᱠᱚ ᱦᱟᱛᱟᱣ ᱜᱮᱭᱟ
ᱟᱞᱮ ᱱᱚᱛᱮ ᱱᱤᱛᱚᱜ ᱵᱟᱨ ᱥᱟᱭ ᱠᱟᱛᱮᱫ ᱫᱚ ᱠᱚ ᱦᱟᱛᱟᱣ ᱜᱮᱭᱟ
ᱚ ᱟᱞᱮ ᱛᱟᱞᱦᱮ ᱦᱚᱸ ᱟᱞᱮ ᱥᱮᱫ ᱫᱚ ᱢᱟᱱᱮ ᱠᱟᱹᱴᱤᱡ ᱟᱯᱮ ᱥᱮᱫ ᱠᱷᱚᱱᱟᱜ ᱢᱟᱱᱮ ᱡᱟᱹᱥᱛᱤ ᱜᱮᱠᱚ ᱦᱟᱛᱟᱣ ᱜᱮᱭᱟ
ᱟᱪᱪᱷᱟ ᱟᱞᱮ ᱥᱮᱫ ᱦᱚᱸ ᱚᱠᱟ ᱥᱚᱢᱚᱭ ᱠᱟᱹᱨᱢᱤ ᱠᱚ ᱵᱟᱠᱚ ᱧᱟᱢᱚᱜ-ᱟ ᱩᱱ ᱥᱚᱢᱚᱭ ᱫᱚ ᱵᱟᱹᱲᱛᱤ ᱜᱮ ᱮᱢ ᱞᱟᱜᱟ-ᱟ
ᱦᱮᱸ ᱛᱚᱠᱷᱚᱱ ᱫᱚ ᱨᱚᱦᱚᱭ ᱜᱮ ᱦᱩᱭᱩᱜ ᱛᱟᱵᱚᱱᱟ ᱛᱚ
ᱦᱳᱭ
ᱛᱟᱦᱞᱮ ᱪᱮᱫ ᱪᱮᱫ ᱪᱟᱨᱟ ᱠᱚᱯᱮ ᱜᱤᱲᱤᱭ ᱟᱠᱟᱫᱟ ᱪᱮᱫ ᱦᱳᱲᱳ
ᱦᱮᱞᱳ ᱯᱨᱚᱛᱤ ᱥᱮᱨᱢᱟ ᱜᱮ ᱟᱞᱮ ᱫᱚ ᱚᱱᱟ ᱥᱚᱨᱱᱚ ᱚᱱᱟ ᱦᱩᱲᱩ ᱢᱟᱞᱮ ᱪᱟᱥ ᱜᱮᱭᱟ
ᱚ ᱟᱨ ᱮᱴᱟᱜ ᱪᱟᱨᱟ ᱠᱚ ᱢᱮᱱᱟᱜ-ᱟ ᱚᱱᱠᱟ ᱵᱟᱝᱯᱮ ᱧᱮᱞ ᱵᱟᱲᱟ ᱟᱠᱟᱫᱟ ᱪᱟᱥ ᱥᱩᱫᱫᱟᱹ
ᱟᱨ ᱢᱤᱫ ᱴᱟᱝ ᱱᱟᱣᱟ ᱪᱟᱨᱟ ᱠᱚ ᱮᱢ ᱟᱠᱟᱫ ᱞᱮᱭᱟ ᱱᱤᱭᱟᱹ ᱫᱷᱟᱣ ᱟᱞᱮ ᱱᱤᱭᱟᱹ ᱯᱚᱧᱪᱟᱭᱮᱛ ᱠᱷᱚᱱ ᱜᱮ
ᱚ
ᱟᱫᱚ ᱦᱟᱸᱜ ᱪᱮᱫ ᱧᱩᱛᱩᱢ ᱠᱟᱱᱟ ᱡᱮ ᱦᱟᱸᱜ ᱚᱱᱟ ᱫᱚ
ᱤᱭᱟᱹᱜ ᱢᱟᱱᱮ ᱞᱟᱦᱟ ᱫᱚ ᱚᱱᱟ ᱫᱚ ᱵᱟᱠᱚ ᱮᱢ ᱠᱟᱣᱟᱫ ᱯᱮᱭᱟ ᱚᱱᱟ ᱯᱚᱪᱟᱭᱮᱛ ᱠᱷᱚᱱ
ᱢᱟᱲᱟᱝ ᱫᱚ ᱵᱟᱠᱚ ᱮᱢ ᱟᱠᱟᱫ ᱞᱮ ᱛᱟᱦᱮᱸᱫ ᱱᱤᱭᱟᱹ ᱡᱮᱠᱷᱟ ᱜᱮᱠᱚ ᱮᱢ ᱟᱠᱟᱫ ᱞᱮᱭᱟ ᱯᱩᱭᱞᱳ ᱵᱟᱨ
ᱚ ᱛᱟᱦᱞᱮ ᱪᱟᱥ ᱦᱚᱸ ᱵᱟᱧ ᱧᱮᱞ ᱠᱟᱛᱮ ᱞᱮᱠᱟ ᱦᱩᱲᱩ ᱠᱚ ᱦᱩᱭᱩᱜ ᱠᱟᱱᱟ ᱚᱱᱟ ᱨᱮᱱᱟᱜ ᱛᱟᱞᱦᱮ ᱚᱱᱠᱟ ᱡᱩᱫ ᱥᱮᱨᱚᱠᱚᱢ ᱡᱩᱫᱤ ᱵᱷᱟᱜᱮ ᱡᱩᱫᱤ ᱦᱳᱲᱳ ᱦᱩᱭᱩᱜ-ᱟ᱾ ᱛᱟᱞᱦᱮ ᱱᱚᱜᱼᱚᱭ ᱛᱚ ᱱᱚᱣᱟ ᱮᱯ ᱛᱟᱞᱟ ᱢᱟᱱᱮ ᱮᱯ ᱢᱟᱫᱽᱫᱷᱚᱢ ᱛᱮ ᱨᱚᱯᱚᱲ ᱠᱚ ᱦᱩᱭᱩᱜ ᱠᱟᱱᱟ ᱛᱚ ᱦᱚᱭᱛᱚ ᱱᱟᱢᱵᱟᱨ ᱠᱚᱦᱚᱸ ᱧᱟᱢᱚᱜ ᱜᱮᱭᱟ
ᱦᱚᱸ
ᱛᱟᱞᱦᱮ ᱡᱟᱦᱟᱸ ᱛᱤᱥ ᱡᱩᱫᱤ ᱢᱚᱡᱽ ᱜᱮ ᱦᱳᱭᱳᱜ-ᱟ ᱯᱷᱳᱱ ᱜᱚᱫᱟᱫ ᱯᱮᱞᱮ ᱠᱩᱠᱞᱤ ᱠᱟᱛᱮᱫ ᱵᱚᱨᱚᱝ ᱟᱯᱮ ᱥᱮᱱᱟᱜ ᱪᱟᱨᱟ ᱠᱚ ᱟᱞᱮ ᱥᱮᱫ ᱞᱮ ᱤᱫᱤᱭᱟ ᱡᱩᱫᱤ ᱵᱷᱟᱜᱮ ᱦᱳᱲᱳ ᱦᱩᱭᱩᱜ ᱠᱷᱟᱱ ᱫᱚ
ᱦᱳᱭ ᱦᱳᱭ
ᱱᱚᱜᱼᱚᱭ ᱡᱳᱜᱟ ᱡᱳᱜᱽ ᱢᱟ ᱛᱟᱦᱮᱸᱱ ᱜᱮᱭᱟ ᱦᱟᱸᱜ
ᱦᱮᱸ ᱦᱮᱸ ᱯᱷᱳᱱ ᱱᱟᱢᱵᱟᱨ ᱡᱩᱫᱤ ᱛᱟᱦᱮᱸᱱᱟ ᱡᱳᱜᱟ ᱡᱳᱜᱽ ᱫᱚ ᱛᱟᱦᱮᱸᱱ ᱜᱮ ᱛᱟᱵᱚᱱᱟ
ᱦᱳᱭ ᱟᱯᱮ ᱯᱮ ᱪᱟᱨᱟ ᱠᱟᱫᱟ ᱵᱚᱭᱦᱟ?
ᱦᱮᱸ ᱪᱟᱨᱟ ᱫᱚ ᱦᱳᱭ ᱠᱟᱱᱟ ᱾
ᱟᱪᱪᱷᱟ ᱾
ᱟᱞᱮ ᱦᱚᱸ ᱢᱟᱱᱮ ᱚᱱᱟ ᱥᱚᱨᱱᱚ ᱤᱭᱟᱹ ᱫᱚ ᱢᱟᱱᱮ ᱥᱮᱨᱢᱟ ᱨᱮ ᱯᱨᱚᱛᱤ ᱥᱮᱨᱢᱟ ᱜᱮᱞᱮ ᱪᱟᱨᱟᱭ ᱜᱮᱭᱟ ᱾ ᱛᱟᱯᱚᱨᱮ ᱚᱱᱮ ᱵᱤᱵᱤ ᱮᱜᱟᱨᱚ ᱠᱚ ᱢᱮᱱᱟᱜᱼᱟ ᱾ ᱛᱟᱨᱯᱚᱨᱮ ᱚᱱᱟ ᱵᱟᱥᱢᱚᱛᱤ ᱢᱤᱫᱴᱟᱹᱝ ᱾ ᱦᱩᱲᱳ ᱨᱮᱱᱟᱜ ᱧᱩᱛᱩᱢ ᱢᱮᱱᱟᱜᱼᱟ, ᱫᱤᱠᱩ ᱛᱮᱠᱚ ᱞᱟᱹᱭ ᱜᱮᱭᱟ ᱾ ᱥᱟᱱᱛᱟᱲ ᱛᱮ ᱫᱚ ᱪᱮᱫ ᱦᱳᱲᱳ ᱠᱚ ᱞᱟᱹᱭ ᱜᱮᱭᱟ? ᱚᱱᱟ ᱫᱚ ᱵᱟᱰᱟᱭ ᱵᱟᱹᱱᱩᱜᱼᱟ ᱾ ᱛᱟᱞᱦᱮ ᱚᱱᱟ ᱜᱟᱪᱷᱤ ᱫᱚ ᱢᱟᱱᱮ ᱦᱳᱲᱳ ᱞᱮᱠᱟ ᱜᱮ ᱜᱟᱪᱷᱤᱜᱼᱟ ᱟᱹᱰᱤ ᱥᱮᱬᱟ ᱥᱮᱬᱟ ᱠᱟᱹᱴᱤᱡ ᱵᱮᱹᱞᱮᱹ ᱞᱮᱱᱠᱷᱟᱱ ᱚᱱᱮ ᱤᱨᱳᱜ ᱫᱚ ᱠᱟᱹᱴᱤᱡ ᱚᱥᱩᱵᱤᱫᱷᱟᱜ ᱜᱮᱭᱟ ᱦᱚᱭ ᱫᱟᱜ ᱦᱚᱭ ᱫᱟᱜᱟᱭ ᱡᱩᱫᱤ ᱛᱟᱦᱞᱮ ᱛᱚᱠᱷᱚᱱ ᱚᱱᱟ ᱜᱟᱪᱷᱤ ᱠᱚ ᱞᱮᱣᱮᱫ ᱪᱟᱵᱟᱜᱼᱟ ᱡᱷᱚᱛᱚ ᱾
ᱚᱱᱟ ᱦᱩᱲᱩ ᱛᱚ ᱫᱟᱢ ᱦᱚᱸᱛᱚ ᱟᱹᱰᱤ ᱡᱟᱹᱥᱛᱤ ᱜᱮ ᱫᱟᱢᱟ ᱾
ᱦᱮᱸ ᱞᱟᱦᱟ ᱫᱚ ᱚᱱᱠᱟ ᱪᱟᱥ ᱵᱟᱲᱟ ᱦᱩᱭ ᱟᱠᱟᱱᱟ ᱛᱚ ᱢᱟᱱᱮ ᱵᱷᱟᱜᱮ ᱜᱮ ᱚᱱᱠᱟ ᱡᱚ ᱵᱟᱲᱟ ᱟᱠᱟᱱᱟ ᱦᱳᱲᱳ ᱫᱚ ᱾
ᱚᱸ ᱚᱱᱟ ᱦᱩᱲᱩ ᱠᱚᱫᱚ ᱡᱚᱜᱟᱣ ᱡᱚᱛᱚᱱ ᱦᱚᱸ ᱟᱹᱰᱤ ᱡᱚᱜᱟᱣ ᱡᱚᱛᱚᱱ ᱞᱟᱜᱟᱜᱼᱟ ᱾
ᱦᱮᱸ ᱾
ᱟᱫᱚ ᱵᱟᱝᱵᱚᱱ ᱧᱟᱢᱟ ᱯᱷᱚᱞᱚᱱ ᱫᱚ
ᱦᱳᱭ ᱵᱚᱭᱦᱟ ᱛᱟᱦᱞᱮ ᱛᱤᱨᱮᱢ ᱡᱟᱹᱯᱤᱫᱟ ᱟᱢ ᱫᱚ?
ᱡᱟᱹᱯᱤᱫ ᱦᱩᱭᱩᱜᱼᱟ ᱱᱚᱝᱠᱟ ᱜᱮ ᱡᱩᱫᱤ ᱟᱨᱦᱚᱸ ᱡᱩᱫᱤ ᱚᱠᱛᱚ ᱠᱚ ᱢᱮᱱᱟᱜ ᱛᱟᱢ ᱠᱷᱟᱱ ᱫᱚ ᱛᱟᱦᱚᱞᱮ ᱚᱱᱠᱟ ᱟᱢ ᱥᱟᱝ ᱜᱮ ᱟᱨ ᱵᱟᱨ ᱫᱷᱟᱣ ᱜᱟᱱ ᱜᱚᱞᱯᱷᱚ ᱦᱩᱭ ᱠᱚᱜᱼᱟ ᱾ ᱟᱨ ᱡᱩᱫᱤ ᱡᱟᱹᱯᱤᱫ ᱥᱟᱱᱟᱣ ᱢᱮ ᱠᱷᱟᱱ ᱫᱚ ᱛᱟᱦᱚᱞᱮ ᱮᱴᱟᱜ ᱦᱚᱲ ᱠᱟᱹᱴᱤᱡ ᱥᱮᱸᱫᱽᱨᱟ ᱠᱚ ᱦᱩᱭᱩᱜᱼᱟ ᱨᱚᱯᱚᱲ ᱞᱟᱹᱜᱤᱫ ᱛᱮ᱾ ᱱᱚᱣᱟ ᱡᱟᱦᱟᱸ ᱟᱵᱚᱣᱟᱜ ᱮᱯ ᱢᱟᱫᱽᱫᱷᱚᱢ ᱛᱚ ᱡᱟᱦᱟ ᱚᱱᱟ ᱨᱮᱠᱚᱨᱰᱤᱝ ᱠᱟᱹᱢᱤ ᱠᱚ ᱮᱢ ᱠᱟᱜ ᱵᱩᱱᱟ ᱛᱟᱞᱦᱮ ᱚᱱᱟ ᱴᱟᱠᱥᱼᱼ ᱠᱟᱹᱴᱤᱡ ᱠᱚᱢᱯᱞᱤᱴ ᱠᱟᱜ ᱦᱩᱭᱩᱜ ᱞᱟᱹᱜᱤ ᱟ ᱾ ᱚᱠᱛᱚ ᱠᱚᱦᱚᱸ ᱵᱤᱥᱤ ᱵᱟᱱᱩᱜᱼᱟ ᱛᱚ ᱛᱟᱯᱚᱨᱮ ᱮᱴᱟᱜ ᱠᱟᱹᱢᱤ ᱠᱚᱨᱮ ᱦᱚᱸ ᱡᱚᱯᱲᱟᱣ ᱦᱤᱱᱟᱹᱧᱟ, ᱮᱴᱟᱜ ᱠᱟᱹᱢᱤ ᱠᱚ ᱢᱮᱱᱟ ᱱᱤᱭᱟᱹ ᱴᱟᱠᱴᱟᱨ ᱠᱟᱹᱢᱤ ᱠᱚ ᱪᱟᱞᱟᱣ ᱵᱟᱲᱟ ᱦᱩᱭᱩᱜ ᱜᱮᱭᱟ ᱛᱚ ᱾
ᱦᱩᱸ
ᱚᱱᱮ ᱟᱫᱚ ᱚᱠᱛᱚ ᱠᱚᱦᱚᱸ ᱵᱟᱝ ᱧᱟᱢᱚᱜ ᱜᱮᱭᱟ ᱥᱮ ᱟᱫᱚ ᱧᱤᱫᱟᱹ ᱪᱷᱟᱲᱟ᱾
ᱦᱩᱸ ᱤᱧ ᱦᱚᱸ ᱱᱚᱣᱟ ᱮᱯ ᱨᱮ ᱱᱚᱣᱟ ᱜᱤᱧ ᱡᱚᱭᱮᱱ ᱟᱠᱟᱱᱟ ᱦᱟᱸᱜ ᱱᱤᱛᱚᱝ ᱫᱚ ᱾
ᱟᱢᱟᱜ ᱫᱚ ᱛᱤᱱᱟᱹᱜ ᱜᱟᱱ ᱴᱟᱥᱠ ᱠᱚᱢᱯᱞᱤᱴ ᱮᱱ ᱛᱟᱢᱟ?
ᱤᱧᱟᱜ ᱱᱤᱭᱟᱹ ᱜᱮ ᱯᱳᱭᱞᱳ ᱠᱟᱱ ᱛᱤᱧᱟᱹ ᱦᱟᱸᱜ ᱾
ᱚ ᱴᱷᱤᱠ ᱟᱪᱷᱮ ᱢᱟ ᱵᱚᱭᱦᱟ ᱛᱟᱦᱞᱮ ᱚᱠᱛᱚ ᱠᱚᱦᱚᱸ ᱟᱹᱰᱤ ᱰᱷᱮᱨ ᱜᱮ ᱦᱩᱭᱱᱟ ᱾
ᱦᱳᱭ ᱢᱟ ᱛᱟᱦᱚᱞᱮ᱾